ᱦᱩᱸ ᱦᱮᱞᱳ᱾
ᱦᱮᱸ ᱜᱚᱝᱠᱮ ᱡᱚᱦᱟᱨ ᱜᱮ᱾
ᱦᱮᱸ ᱜᱚᱝᱠᱮ ᱡᱚᱦᱟᱨ ᱜᱮ᱾
ᱦᱚᱸ ᱦᱚᱸᱭ ᱟᱨ ᱛᱟᱦᱞᱮ ᱜᱚᱢᱠᱮ᱾ ᱤᱭᱟᱹ ᱞᱟᱹᱭᱮᱜ-ᱟ ᱞᱤᱧ ᱦᱟᱸᱜ ᱨᱚᱲ ᱟᱰᱤ ᱵᱷᱤᱛᱤᱨ ᱨᱮ ᱟᱸᱡᱚᱢᱚᱜ ᱠᱟᱱ ᱛᱟᱵᱤᱱ ᱫᱚ᱾
ᱦᱚᱸ ᱜᱚᱢᱠᱮ ᱦᱮᱸ ᱛᱚ ᱛᱟᱦᱞᱮ ᱦᱸᱤᱛᱚᱜ ᱚᱠᱟ ᱞᱮᱠᱟ ᱵᱮᱱ ᱟᱸᱡᱚᱢ ᱫᱟ ᱠᱟᱴᱤᱜ᱾
ᱦᱳᱭ ᱱᱤᱛᱚᱜ ᱫᱚ ᱦᱟᱸᱜ ᱟᱹᱰᱤ ᱢᱚᱡᱽ ᱥᱟᱸᱦᱤᱡ ᱜᱮ ᱦᱟᱸᱜ ᱞᱤᱧ ᱟᱸᱡᱚᱢᱮᱜᱼᱟ ᱮᱱᱟᱱ ᱫᱚ ᱠᱟᱴᱤᱜ ᱵᱷᱤᱛᱤᱨ ᱧᱚᱜ ᱞᱤᱧ ᱟᱸᱚᱢᱮᱜ ᱛᱟᱦᱮᱸᱫ᱾
ᱦᱮᱸ ᱜᱚᱢᱠᱮ ᱚᱱᱟ ᱫᱚ ᱪᱮᱫ ᱤᱧ ᱞᱟᱹᱭᱟ ᱚᱱᱟ᱾ ᱴᱟᱣᱟᱨ ᱠᱚ ᱨᱮᱱᱟᱜ ᱜᱮ ᱡᱟᱹᱱᱤᱡ ᱤᱭᱟᱹᱜ ᱠᱟᱱᱟ ᱠᱟᱹᱴᱤᱜ᱾
ᱦᱚᱭ ᱦᱚᱭ᱾
ᱦᱩᱸ᱾
ᱟᱫᱚ ᱞᱤᱧ ᱞᱟᱹᱭᱮᱜ-ᱟ ᱜᱚᱝᱠᱮ ᱤᱭᱟᱹ ᱱᱟᱯᱟᱭ ᱵᱟᱲᱟ ᱜᱮᱭᱟ ᱵᱤᱱ ᱥᱮ᱾
ᱦᱮᱸ ᱜᱚᱢᱠᱮ ᱱᱤᱛ ᱫᱚ ᱪᱟᱸᱫᱚ ᱵᱚᱸᱜᱟ ᱟᱜ ᱫᱟᱲᱮ᱾ ᱤᱭᱟᱹ ᱛᱷᱩᱢ ᱛᱮ ᱱᱟᱯᱟᱭ ᱵᱟᱲᱟ ᱜᱮᱭᱟᱞᱤᱧ ᱫᱟᱭᱟ ᱫᱩᱩᱞᱟᱹᱲ ᱛᱮ ᱱᱟᱯᱟᱭ ᱜᱮ ᱦᱮᱱᱟᱜ ᱞᱤᱧᱟ᱾
ᱦᱳᱭ ᱦᱳᱭ ᱟᱹᱰᱤ ᱢᱚᱸᱡᱽ ᱱᱟᱯᱟᱭ ᱛᱟᱦᱮ ᱞᱮᱱᱠᱷᱟᱱ ᱜᱮ ᱱᱟᱯᱟᱭ ᱥᱮ ᱟᱨ ᱱᱟᱯᱟᱭ ᱜᱮᱵᱚᱱ ᱠᱷᱚᱡᱚᱜ-ᱟ ᱡᱷ ᱛᱚ ᱢᱟᱱᱢᱤ ᱜᱮ᱾
ᱦᱮᱸ ᱦᱮᱸ ᱜᱚᱝᱠᱮ ᱟᱵᱮᱱ ᱦᱚᱸ ᱚᱠᱟ ᱞᱮᱠᱟ ᱦᱮᱱᱟᱜ ᱵᱤᱱᱟ᱾
ᱟᱹᱞᱤᱧ ᱦᱚᱸ ᱱᱤᱭᱟᱹ ᱥᱤᱭᱫᱚᱢ ᱫᱚ ᱦᱟᱸᱜ ᱟᱹᱰᱤ ᱱᱟᱯᱟᱭ ᱟᱨ ᱟᱹᱰᱤ ᱨᱟᱹᱥᱠᱟᱹ ᱥᱟᱸᱦᱤᱡ ᱞᱤᱧ ᱟᱴᱠᱟᱨᱮᱜ-ᱟ ᱱᱚᱣᱟ᱾ ᱪᱟᱥ ᱵᱟᱥ ᱠᱚ ᱦᱩᱭᱩᱜ ᱠᱟᱱᱛᱮ᱾
ᱦᱮᱸ ᱦᱮᱸ ᱦᱮᱸ᱾
ᱟᱨ ᱛᱟᱦᱞᱮ ᱜᱚᱝᱠᱮ ᱞᱟᱹᱭᱮᱜ ᱟᱞᱤᱧ ᱟᱯᱮ ᱥᱮᱱ ᱫᱚ ᱪᱟᱥᱵᱟᱥ ᱫᱚ ᱛᱤᱱᱟᱹᱜ ᱥᱟᱸᱜᱤᱧ ᱠᱟᱜᱼᱟ ᱯᱮ ᱦᱟᱸᱜ᱾
ᱜᱚᱝᱠᱮ ᱟᱞᱮ ᱥᱮᱫ ᱫᱚ ᱦᱟᱸᱜ ᱪᱟᱥ ᱵᱟᱥ ᱫᱚ ᱦᱚᱸᱜ-ᱚᱭ ᱦᱟᱸᱜ ᱵᱟᱹᱭᱦᱟᱹᱲ ᱠᱚ ᱱᱤᱛᱚᱜ ᱫᱚ ᱪᱟᱥ ᱵᱟᱲᱟ ᱦᱩᱭᱩᱜ ᱠᱟᱱᱟ ᱦᱟᱸᱜ᱾ ᱟᱫᱚ᱾ ᱫᱟᱜ ᱡᱟᱲᱤ ᱫᱚ ᱦᱟᱸᱜ ᱚᱱᱠᱟ ᱫᱚ ᱵᱟᱭ ᱫᱟᱜ ᱡᱟᱲᱤᱭ ᱠᱟᱫᱟᱭ ᱦᱟᱸᱜ ᱟᱫᱚ ᱚᱱᱟᱛᱮ ᱵᱟᱹᱫᱽ ᱵᱟᱹᱭᱦᱟᱹᱲ ᱠᱚᱫᱚ᱾ ᱵᱟᱹᱫᱽ ᱠᱚᱫᱚ ᱦᱟᱸᱜ ᱟᱣᱨᱤ ᱞᱮ ᱪᱟᱥ-ᱟ ᱦᱟᱸᱜ ᱵᱟᱹᱭᱦᱟᱹᱲ ᱠᱚᱜᱮ ᱨᱚᱦᱚᱭ ᱵᱟᱲᱟ ᱦᱩᱭᱩᱜ ᱠᱟᱱᱟ᱾ ᱜᱚᱝᱠᱮ ᱟᱯᱮ ᱫᱤᱥᱚᱢ ᱜᱮ ᱚᱠᱟ ᱞᱮᱠᱟ ᱪᱟᱥ᱾
ᱟᱰᱤ ᱢᱚᱸᱡᱽ ᱜᱮ ᱦᱟᱸᱜ᱾ ᱪᱟᱥᱵᱟᱥ ᱢᱚᱛᱚ ᱦᱟᱸᱜ ᱟᱵᱚ ᱱᱚᱣᱟ ᱠᱚᱢᱟ ᱟᱹᱰᱤ ᱨᱟᱹᱥᱠᱟᱹ ᱜᱮᱵᱚᱱ ᱵᱩᱡᱽ ᱱᱚᱣᱟ ᱱᱤᱭᱟᱹ ᱥᱳᱢᱚᱭ ᱢᱟ᱾
ᱦᱮᱸ ᱦᱮᱸ ᱦᱮᱸ᱾
ᱟᱫᱚ ᱦᱟᱸᱜ ᱜᱚᱝᱠᱮ ᱞᱤᱧ ᱞᱟᱹᱭᱮᱜᱼᱟ ᱤᱭᱟᱹ᱾ ᱛᱟᱦᱞᱮ ᱥᱮᱨᱢᱟ ᱨᱮ ᱢᱤᱫ ᱫᱷᱟᱣ ᱜᱮᱯᱮ ᱪᱟᱥᱟ ᱥᱮ᱾ ᱮᱸ ᱱᱚᱝᱠᱟ ᱵᱟᱨ ᱫᱷᱟᱣ ᱯᱮ ᱪᱟᱥᱟ᱾
ᱵᱟᱝ ᱜᱚᱝᱠᱮ ᱟᱞᱮ ᱫᱚ ᱚᱸᱜᱼᱚᱭ ᱥᱮᱨᱢᱟ ᱨᱮᱫᱚ ᱢᱤᱫ ᱫᱷᱟᱣ ᱜᱮᱞᱮ ᱪᱟᱥᱟ ᱦᱟᱸᱜ ᱱᱤᱭᱟᱹ᱾ ᱱᱤᱭᱟᱹ ᱥᱤᱡᱤᱱ ᱜᱮ ᱦᱟᱸᱜ ᱟᱨᱠᱤ ᱱᱚᱜᱼᱚᱭ ᱟᱥᱟᱲ ᱵᱚᱸᱜᱟ ᱜᱮ ᱦᱟᱸᱜ ᱡᱟᱦᱟ ᱫᱚᱵᱚᱱ ᱢᱮᱛᱟᱜ ᱠᱟᱱ᱾ ᱦᱮᱸ ᱟᱞᱮ ᱥᱮᱫ ᱫᱚ ᱚᱱᱠᱟ ᱜᱟᱰᱟ ᱠᱚᱦᱚᱸ ᱵᱟᱹᱱᱩᱜ-ᱟ ᱥᱮ᱾
ᱦᱳᱭ᱾
ᱦᱩᱸ ᱦᱩᱸ᱾ ᱚᱱᱟᱛᱮ ᱢᱤᱫ ᱫᱷᱟᱣ ᱜᱮᱞᱮ ᱪᱟᱥᱟ ᱩᱱᱫᱚ ᱫᱟᱜ ᱠᱚ ᱚᱠᱟᱨᱜᱮ ᱧᱟᱢᱟ ᱜᱚᱝᱠᱮ᱾
ᱦᱳᱭ ᱦᱳᱭ ᱦᱳᱭ,
ᱟᱫᱚ ᱞᱤᱧ ᱞᱟᱹᱭᱮᱫᱼᱟ ᱥᱩᱫᱩ ᱦᱩᱲᱩ ᱜᱮᱯᱮ ᱪᱟᱥᱟ ᱥᱮ ᱱᱚᱝᱠᱟ ᱞᱮᱠᱟᱛᱮ ᱟᱨᱦᱚ- ᱟᱭᱢᱟ ᱟᱱᱟᱡᱽ ᱯᱟᱹᱛᱤ ᱦᱚᱸᱯᱮ ᱪᱟᱥ ᱜᱮᱭᱟ ᱱᱚᱣᱟ ᱤᱭᱟᱹ ᱛᱩᱲᱤ ᱛᱤᱞᱢᱤᱧ ᱠᱚ᱾
ᱦ ᱦᱮᱸ ᱜᱚᱝᱠᱮ ᱛᱩᱲᱤ ᱠᱚᱦᱚᱸ ᱪᱟᱥ ᱵᱟᱲᱟᱭ ᱦᱩᱭᱩᱜ ᱜᱮᱭᱟ ᱮᱨ ᱵᱟᱲᱟᱭ- ᱦᱩᱭᱩᱜ ᱜᱮᱭᱟᱜ ᱟᱨ ᱡᱚᱸᱰᱨᱟ ᱠᱚᱦᱚᱸ ᱡᱚᱸᱰᱨᱟ ᱠᱚᱦᱚᱸ ᱮᱨ ᱵᱟᱲᱟᱭ ᱦᱩᱭᱩᱜ ᱜᱮᱭᱟ ᱦᱟᱸᱜ᱾
ᱦᱳᱭ ᱟᱹᱰᱤ ᱢᱚᱡᱽ ᱜᱮ ᱛᱟᱦᱚᱞᱮ ᱟᱨ ᱛᱟᱦᱚᱞᱮ ᱜᱚᱝᱠᱮ ᱨᱟᱦᱮᱲ ᱪᱟᱥ ᱫᱚ- ᱟᱯᱮ ᱴᱚᱴᱷᱟ ᱠᱚᱨᱮ ᱫᱚ ᱧᱮᱞᱚᱜ ᱟᱥ ᱵᱟᱝ?
ᱜᱚᱢᱠᱮ ᱟᱞᱮ ᱴᱚᱴᱷᱟ ᱠᱷᱚᱱ ᱫᱚ ᱦᱟᱸᱜ ᱨᱟᱦᱮᱲ ᱠᱚᱫᱚ ᱟᱹᱞᱤᱧ ᱫᱚ ᱱᱚᱜᱼᱚᱭ ᱦᱟᱸᱜ ᱞᱤᱧ- ᱡᱟᱦᱟᱸ ᱛᱤᱱᱟᱹᱜ ᱢᱟᱨᱟᱝ ᱜᱮᱞᱤᱧ ᱦᱟᱨᱟ ᱠᱟᱱᱟ ᱥᱮ-
ᱦᱳᱭ ᱦᱳᱭ,
ᱮᱠᱷᱚᱱ ᱫᱚ ᱦᱟᱸᱜ ᱟᱨᱮᱞᱤᱧ ᱧᱮᱞᱟ ᱦᱟᱸᱜ᱾
ᱟᱪᱷᱟ ᱟᱪᱷᱟ,
ᱦᱩᱸ
ᱟᱹᱨᱤ ᱵᱮᱱ ᱧᱮᱞᱟ ᱵᱟᱝ ᱛᱟᱦᱞᱮ ᱟᱯᱮ ᱴᱚᱴᱷᱟ ᱠᱚᱨᱮ ᱫᱚ ᱨᱟᱦᱮᱲ ᱪᱟᱥ ᱫᱚ ᱵᱚᱱᱫᱚ ᱞᱮᱠᱟ ᱜᱮ ᱱᱤᱭᱟᱹ- ᱦᱮᱸ ᱢᱟᱱᱮ ᱟᱵᱤᱱ ᱵᱤᱱ ᱞᱟᱹᱭ ᱠᱮᱫ ᱞᱮᱠᱟ ᱡᱟᱦᱟᱸ ᱵᱤᱱ ᱦᱟᱨᱟ ᱟᱠᱟᱱ ᱟᱹᱣᱨᱤ ᱵᱤᱱ ᱧᱮᱞᱟ ᱥᱮ ᱪᱮᱫ ᱞᱮᱠᱟ?
ᱦᱮᱸ ᱦᱮᱸ ᱟᱨ ᱜᱚᱢᱠᱮ ᱟᱯᱮ ᱫᱚ?
ᱦᱳᱭ ᱜᱚᱝᱠᱮ ᱟᱞᱮᱴᱦᱮᱱ ᱫᱚ ᱦᱟᱸᱜ ᱱᱚᱣᱟ- ᱨᱟᱦᱮᱲ ᱠᱚᱫᱚ ᱦᱟᱸᱜ ᱟᱞᱮᱥᱮᱫ ᱦᱚᱸ ᱟᱵᱤᱱ ᱡᱟᱦᱟᱸ ᱞᱮᱠᱟ ᱵᱤᱱ ᱞᱟᱹᱭ ᱜᱮᱭᱟ ᱫᱟᱜ ᱨᱮᱱᱟᱜ ᱟᱱᱟᱴ ᱟᱞᱮ- ᱱᱚᱝᱠᱟ ᱜᱮ ᱟᱱᱟᱴ᱾ ᱠᱚ ᱦᱚᱛᱮᱡ ᱛᱮ ᱱᱚᱣᱟ ᱨᱟᱦᱮᱲ ᱠᱚᱫᱚ ᱦᱟᱸᱜ ᱫᱟᱜ ᱠᱚᱫᱚ ᱩᱱᱟᱹᱜ ᱵᱟᱭ ᱞᱟᱜᱟᱣ ᱜᱚᱫᱚᱜᱼᱟᱭ ᱥᱮ
ᱦᱮᱸ ᱦᱮᱸ ᱦᱮᱸ,
ᱟᱫᱚ ᱚᱱᱟ ᱛᱮᱜᱮ ᱦᱟᱸᱜ ᱟᱞᱮ ᱨᱟᱦᱮᱲ ᱠᱚ ᱦᱚᱲᱮᱡ ᱠᱚ ᱩᱲᱤ- ᱜᱩᱸᱫᱽᱞᱤ ᱱᱚᱜᱱᱟ ᱠᱚᱦᱟᱸᱜ ᱞᱮ ᱪᱟᱥ ᱵᱟᱲᱟᱭ ᱜᱮᱭᱟ ᱜᱚᱰᱟ ᱜᱚᱰᱟ ᱠᱚᱨᱮᱱᱟᱜ ᱠᱷᱮᱛ ᱠᱚᱨᱮ ᱫᱚ᱾
ᱦᱮᱸ ᱦᱮᱸ ᱦᱮᱸ, ᱦᱮ ᱜᱚᱢᱠᱮ ᱢᱮᱱ ᱢᱟ ᱜᱚᱢᱠᱮ ᱟᱵᱮᱱ ᱜᱮ ᱞᱟᱹᱭ ᱵᱮᱱ?
ᱦᱚ ᱟᱫᱚ- ᱚᱱᱠᱟ ᱞᱮᱠᱟ ᱛᱮᱢᱟ ᱟᱵᱚ ᱫᱟᱜ ᱠᱚᱨᱮᱱᱟᱜ ᱮᱸᱴᱠᱮᱴᱚᱬᱮ ᱢᱟ ᱟᱹᱰᱤ ᱡᱟᱹᱥᱛᱤ ᱜᱮ ᱟᱞᱮ ᱠᱚᱨᱮ ᱢᱟ ᱢᱮᱱᱟᱜ ᱟᱠᱟᱫ ᱟᱨ, ᱱᱚᱝᱠᱟ ᱞᱮᱠᱟᱛᱮ ᱥᱟᱢᱽᱢᱟᱨᱥᱟᱞ ᱠᱚ ᱢᱤᱱᱤ ᱠᱚ ᱵᱟᱹᱱᱩᱜ ᱟᱠᱟᱫᱟ ᱟᱫᱚ ᱚᱱᱟᱛᱮ ᱟᱞᱮ ᱦᱚᱸᱴ- ᱮᱴᱠᱮᱴᱚᱬᱮ ᱢᱟ ᱮᱴᱠᱮᱴᱚᱬᱮ ᱨᱮᱜᱮ ᱢᱮᱱᱟᱜ ᱠᱟᱜ ᱞᱮ ᱟᱫᱚ ᱥᱮᱨᱢᱟ ᱡᱟᱹᱲᱤ ᱵᱷᱚᱨᱥᱟ ᱜᱮ ᱟᱞᱮ ᱦᱚᱸ ᱜᱚᱢᱠᱮ᱾
ᱚ ᱟᱪᱷᱟ ᱜᱚᱢᱠᱮ ᱟᱵᱮᱱ ᱵᱮᱱ- ᱞᱟᱹᱭ ᱠᱮᱫᱟ ᱢᱤᱱᱤ ᱠᱚᱦᱚᱸ ᱵᱟᱹᱱᱩᱜᱼᱟ ᱥᱮ ᱫᱟᱜ ᱠᱚᱨᱮᱱᱟᱜ ᱟᱱᱟᱴ ᱠᱚ ᱦᱮᱱᱟᱜᱼᱟ?
ᱦᱳᱭ
ᱢᱮᱱᱫᱟ ᱞᱤᱧ ᱛᱟᱦᱚᱞᱮ ᱜᱚᱝᱠᱮ ᱥᱮᱨᱢᱟ ᱨᱮ ᱛᱤᱱ ᱫᱷᱟᱣ ᱦᱩᱲᱩ ᱫᱚ ᱪᱟᱥ ᱦᱩᱭᱩᱜ ᱜᱮᱭᱟ?
ᱟᱫᱚ ᱦᱟᱸᱜ ᱜᱚᱢᱠᱮ ᱚᱱᱟ ᱫᱚ ᱟᱹᱰᱤ ᱡᱚᱛᱷᱟᱛ ᱠᱩᱠᱞᱤ ᱦᱟᱸᱜ ᱵᱮᱱ ᱫᱚᱦᱚ ᱟᱠᱟᱫᱟᱼᱟ᱾ ᱟᱫᱚ ᱱᱚᱝᱠᱟ ᱞᱮᱠᱟᱛᱮ- ᱛᱮ ᱟᱞᱮ ᱴᱚᱴᱷᱟ ᱠᱚᱨᱮ ᱫᱚ ᱧᱮᱞᱚᱜᱼᱟ ᱡᱟᱦᱟᱸ ᱵᱟᱹᱭᱦᱟᱹᱲ ᱠᱚᱨᱮ ᱫᱚ- ᱢᱟᱱᱮ ᱠᱟᱹᱴᱤᱡ ᱦᱮᱢᱟᱞ ᱧᱚᱜ ᱜᱮᱭᱟ ᱥᱮ ᱟᱨᱠᱤ ᱡᱟᱨᱦᱤ, ᱡᱟᱹᱨᱤ ᱵᱟᱹᱭᱦᱟᱹᱲ ᱡᱟᱦᱟᱸ ᱫᱚᱠᱚ ᱞᱟᱹᱭᱮᱫ᱾ ᱥᱮᱛᱮᱝ ᱚᱜᱼᱟ ᱫᱟᱜ ᱠᱚ ᱦᱳᱭ ᱚᱱᱟ ᱠᱚᱨᱮ ᱫᱚ ᱦᱟᱸᱜ ᱜᱚᱢᱠᱮ- ᱥᱮᱨᱢᱟ ᱨᱮ ᱵᱟᱨ ᱫᱷᱟᱣ ᱞᱮ ᱪᱟᱥᱟ ᱟᱨ- ᱵᱟᱝᱠᱷᱟᱱ ᱫᱚ ᱮᱢᱱᱢᱤ ᱱᱚᱣᱟ ᱴᱚᱰᱟᱝ ᱵᱟᱹᱭᱦᱟᱹᱲ ᱠᱚᱨᱮ ᱫᱚ ᱦᱟᱸᱜ ᱵᱟᱝᱞᱮ ᱨᱚᱦᱚᱭᱟ ᱵᱟᱨ ᱫᱷᱟᱣ ᱫᱚ᱾ ᱟᱨ ᱨᱚᱦᱚᱭ ᱠᱟᱛᱮᱫ ᱫᱚ ᱦᱟᱸᱜ ᱯᱷᱟᱞᱛᱩ ᱟ ᱥᱮ ᱜᱚᱝᱠᱮ᱾
ᱦᱮᱸ ᱦᱮᱸ ᱦᱮᱸ ᱾ ᱚᱝᱠᱟ ᱡᱩᱫᱤ ᱨᱚᱦᱚᱭ ᱠᱟᱛᱮᱫ ᱡᱩᱫᱤ ᱯᱷᱚᱞᱚᱱ ᱠᱚ ᱡᱩᱫᱤ ᱵᱟᱵᱚᱱ ᱧᱟᱢᱟ ᱦᱟᱸᱜ, ᱚᱱᱟ ᱫᱚ ᱵᱷᱟᱹᱜᱤ ᱫᱚ ᱦᱟᱸᱜ ᱵᱟᱝ ᱵᱩᱡᱩᱜᱼᱟ ᱥᱮ, ᱦᱩᱸ ᱾
ᱟᱫᱚᱞᱤᱧ ᱞᱟᱹᱭᱮᱜᱼᱟ ᱜᱚᱝᱠᱮ ᱟᱯᱮᱥᱮᱫ ᱫᱚ ᱵᱤᱨ ᱵᱩᱨᱩ ᱫᱚ ᱚᱠᱟᱞᱮᱠᱟ ᱢᱮᱱᱟᱜ ᱟᱠᱟᱫᱟ?
ᱦᱩᱸᱻ ᱜᱚᱝᱠᱮ ᱟᱞᱮ ᱥᱮᱫ ᱫᱚ ᱵᱤᱨᱵᱩᱨᱩ ᱫᱚ ᱦᱟᱸᱜ ᱚᱝᱠᱟ ᱫᱚ ᱵᱟᱹᱱᱩᱜᱼᱟ ᱦᱟᱸᱜ, ᱦᱤᱛᱚᱜ ᱾ ᱞᱟᱦᱟ ᱠᱷᱚᱡ ᱜᱮ ᱵᱟᱹᱱᱩᱜᱼᱟ ᱵᱤᱨ ᱵᱩᱨᱩ ᱠᱚᱫᱚ ᱦᱟᱸᱜ ᱾
ᱚ ᱟᱪᱪᱷᱟ ᱾
ᱦᱮᱸ, ᱜᱚᱢᱠᱮ ᱟᱯᱮ ᱥᱮᱜ ᱜᱮ ᱵᱤᱨ ᱵᱩᱨᱩ ᱠᱚ ᱫᱚ ᱛᱟᱦᱚᱞᱮ ᱦᱮᱱᱟᱜᱼᱟᱥᱮ ᱵᱟᱹᱱᱩᱜᱼᱟ ᱱᱟᱜ?
ᱟ ᱟᱞᱮ ᱥᱮᱫ ᱦᱚᱸ ᱜᱚᱝᱠᱮ ᱵᱤᱨ ᱵᱩᱨᱩ ᱫᱚ ᱟᱹᱰᱤ ᱡᱟᱹᱥᱛᱤ ᱜᱮ ᱢᱮᱱᱟᱜ ᱟᱠᱟᱫᱟ ᱦᱟᱸᱜ ᱾
ᱦᱩᱸ ᱦᱩᱸ ᱦᱮᱸ ᱾
ᱟᱫᱚ ᱟᱞᱮ ᱫᱚ ᱚᱸᱰᱮ ᱠᱷᱚᱱᱜᱮ ᱠᱟᱹᱶᱰᱤ ᱟᱨᱡᱟᱣ ᱨᱮᱱᱟᱜ ᱟᱨ ᱢᱤᱫᱴᱮᱱ ᱫᱷᱟᱯ ᱫᱚ ᱩᱰᱩᱠᱚᱜ ᱛᱟᱞᱮᱭᱟ ᱾ ᱥᱟᱦᱟᱱ ᱥᱟᱠᱟᱢ ᱛᱟᱯᱚᱨᱮ ᱱᱚᱣᱟ ᱱᱟᱦᱮᱞ ᱟᱬᱜᱚᱢ ᱠᱚᱦᱟᱸ ᱞᱮ ᱵᱮᱱᱟᱣ ᱜᱚᱫ ᱜᱮᱭᱟ ᱟᱨ ᱱᱚᱝᱠᱟ ᱵᱟᱡᱟᱨ ᱥᱮᱡ ᱟᱠᱷᱨᱤᱧ ᱞᱮ ᱤᱫᱤᱭ ᱜᱮᱭᱟ ᱟᱨᱠᱤ ᱾
ᱚ ᱚ ᱚ ᱟᱪᱪᱷᱟ ᱟᱪᱪᱷᱟ ᱾ ᱦᱮᱸ ᱚᱝᱠᱟ ᱟᱯᱮ ᱥᱮᱡ ᱫᱚ ᱡᱟᱹᱱᱤᱡ ᱢᱟᱨᱟᱝ ᱢᱟᱨᱟᱝ ᱦᱩᱨᱩ ᱠᱚᱜᱮ ᱦᱮᱱᱟᱜᱼᱟ ᱦᱟᱸᱜ? ᱢᱚᱱᱮ ᱫᱟᱞᱤᱧ ᱡᱟ ᱵᱮᱱ ᱞᱟᱹᱭᱟᱫ ᱞᱤᱧᱟ ᱥᱮ
ᱦᱳᱭ ᱦᱳᱭ, ᱟᱫᱚ ᱦᱟᱸᱜ ᱜᱚᱝᱠᱮ ᱵᱩᱨᱩ ᱫᱚ ᱠᱟᱹᱴᱤᱡ ᱥᱟᱺᱜᱤᱧᱚᱜᱼᱟ ᱟᱫᱚ ᱵᱤᱨ ᱜᱮ ᱦᱟᱸᱜ ᱢᱮᱱᱟᱜ ᱠᱟᱫᱟ, ᱟᱫᱚ ᱵᱩᱨᱩ ᱫᱚ ᱠᱟᱹᱴᱤᱡ ᱥᱟᱺᱜᱤᱧ ᱜᱮᱭᱟ ᱟᱨ ᱵᱩᱨᱩ ᱨᱮᱫᱚ ᱚᱝᱠᱟ ᱞᱮᱠᱟ ᱫᱚ ᱪᱮᱜ ᱦᱚᱸ ᱧᱟᱢ ᱫᱚ ᱧᱟᱢᱚᱜᱼᱟ ᱠᱤᱱᱛᱩ ᱚᱝᱠᱟ ᱞᱮᱠᱟ ᱫᱚ ᱵᱤᱨ ᱨᱮ ᱡᱟᱦᱟᱸ ᱞᱮ ᱠᱟ ᱧᱟᱢᱚᱜᱼᱟ, ᱚᱝᱠᱟ ᱫᱚ ᱦᱟᱸᱜ ᱵᱩᱨᱩ ᱨᱮᱫᱚ ᱵᱟᱝ ᱧᱟᱢ ᱞᱮᱱ
ᱦᱮᱸ ᱾
ᱵᱩᱨᱩ ᱫᱚ ᱚᱱᱮ ᱫᱷᱤᱨᱤ ᱠᱚᱛᱮ ᱜᱮᱛᱚ ᱯᱮᱨᱮᱡ ᱠᱟᱱᱟ ᱦᱮᱸ ᱥᱮ ᱾
ᱦᱮᱸ ᱦᱮᱸ ᱦᱮᱸ ᱾
ᱟᱫᱚ ᱵᱤᱨ ᱨᱮᱜᱮ ᱚᱱᱠᱟ ᱞᱮᱠᱟ ᱫᱚᱻ ᱢᱟᱱᱮ ᱟᱱᱟᱡ ᱯᱟᱹᱛᱤ ᱠᱚᱦᱚᱸ ᱧᱟᱢᱚᱜᱼᱟ ᱟᱲᱟ ᱥᱟᱠᱟᱢ ᱠᱚᱦᱚᱸ ᱾
ᱦᱩᱸ ᱦᱩᱸ ᱦᱩᱸ, ᱦᱮᱸ ᱦᱮᱸ ᱾
ᱟᱫᱚ ᱚᱱᱠᱟ ᱞᱮᱠᱟ ᱛᱮ ᱦᱟᱸᱜ ᱟᱯᱮ ᱠᱚᱨᱮᱱᱟᱜ ᱵᱤᱨ ᱠᱚᱨᱮ ᱫᱚ ᱜᱚᱝᱠᱮ ᱡᱚ ᱵᱤᱞᱤ ᱫᱚ ᱱᱤᱭᱟᱹ ᱥᱚᱭᱫᱚᱢ ᱫᱚ ᱪᱮᱫ ᱠᱚ ᱧᱟᱢᱚᱜ ᱠᱟᱱᱟ?
ᱟᱫᱚ ᱜᱚᱢᱠᱮ ᱟᱹᱞᱤᱧ ᱫᱚᱞᱤᱧ ᱞᱟᱹᱭ ᱠᱮᱫ ᱫᱚ ᱜᱚᱢᱠᱮ ᱟᱞᱮ ᱥᱮᱫ ᱫᱚ ᱦᱟᱸᱜ ᱵᱤᱨᱼᱵᱩᱨᱩ ᱠᱚᱫᱚ ᱵᱟᱹᱱᱩᱜ-ᱟ‌ ᱦᱟᱸᱜ ᱾
ᱚᱭ ᱚ ᱮᱠᱫᱚᱢ ᱵᱟᱹᱱᱩᱜ ᱟᱠᱟᱫᱟ, ᱮᱠᱟᱞ ᱜᱮ ᱵᱟᱹᱱᱩᱜ ᱟᱠᱟᱫᱟ!
ᱦᱮᱸ ᱢᱮᱱᱟᱜ ᱫᱚ ᱢᱮᱱᱟᱜᱼᱟ ᱜᱚᱝᱠᱮ ᱠᱟᱹᱴᱤᱡ ᱥᱟᱺᱜᱤᱧ ᱧᱚᱜ ᱜᱮᱭᱟ ᱰᱷᱮᱨ ᱜᱮ, ᱟᱫᱚ ᱦᱮᱸ ᱾ ᱟ ᱜᱚᱝᱠᱮ ᱟᱵᱮᱱ ᱴᱷᱮᱱ ᱢᱤᱫᱮᱱ ᱠᱩᱠᱞᱤ ᱞᱤᱧ ᱫᱚᱦᱚᱭᱮᱫᱟ ᱟᱨᱠᱤ ᱾
ᱦᱳᱭ ᱦᱳᱭ ᱫᱚᱦᱚᱭ ᱵᱤᱱ ᱾
ᱦᱮᱸ ᱚᱱᱟ ᱦᱚᱸᱭ ᱟᱯᱮ ᱥᱮᱫ ᱫᱚ ᱵᱤᱨ ᱵᱩᱨᱩ ᱠᱚ ᱢᱮᱱᱟᱜᱼᱟ ᱟᱥᱮ!
ᱦᱳᱭ ᱦᱳᱭ ᱮᱠᱫᱚᱢ ᱢᱮᱱᱟᱜᱼᱟ ᱾
ᱦᱮᱸ ᱯᱷᱩᱴᱠᱟᱹ ᱠᱚᱫᱚ ᱵᱮᱱ ᱡᱚᱢ ᱵᱟᱲᱟ ᱟᱠᱟᱫ ᱠᱚᱜᱮ ᱜᱮᱭᱟ ᱡᱟᱹᱱᱤᱡ ᱯᱩᱴᱠᱟᱹ ᱠᱚ ᱩᱫ ᱠᱚ! ᱡᱚᱢ ᱵᱟᱲᱟ ᱠᱟᱫᱟ ᱞᱤᱧ ᱾
ᱟᱨ ᱛᱨᱮᱞ ᱛᱟᱨᱚᱵᱯ ᱠᱚ ᱾
ᱮᱸᱻ ᱛᱮᱨᱮᱞ ᱛᱟᱨᱚᱵ ᱛᱟᱨᱯᱚᱨᱮ ᱦᱚᱜᱼᱚᱭ ᱱᱤᱛᱚᱜ ᱥᱤᱡᱤᱱ ᱫᱚ ᱦᱚᱜ-ᱚᱭ ᱡᱮᱢᱚᱱ ᱩᱫ ᱠᱚ ᱯᱷᱩᱴᱠᱟᱹ ᱠᱚ ᱾
ᱦᱳᱭ ᱚᱱᱟ ᱠᱚᱫᱚ ᱦᱟᱸᱜ ᱜᱚᱝᱠᱮ ᱞᱤᱧ ᱡᱚᱢ ᱵᱟᱲᱟ ᱟᱠᱟᱫ ᱜᱮᱭᱟ ᱾
ᱦᱩᱸ ᱦᱩᱸ ᱟᱨ ᱡᱟᱹᱥᱛᱤ ᱡᱟᱹᱱᱤᱥ ᱱᱚᱣᱟ
ᱦᱮᱸ ᱦᱟᱸᱜ ᱞᱟᱹᱭ ᱫᱟᱞᱤᱧ ᱨᱚᱲ ᱦᱟᱸᱜ ᱟᱹᱰᱤ ᱵᱷᱤᱛᱤᱨ ᱨᱮ ᱞᱤᱧ ᱟᱸᱡᱚᱢᱮᱫ ᱛᱟᱵᱮᱱᱟ ᱛᱚ ᱟᱫᱚ ᱵᱮᱥ ᱪᱮᱨᱦᱟ ᱫᱚ ᱵᱟᱞᱤᱧ ᱟᱸᱡᱚᱢᱮᱜᱼᱟ ᱾
ᱚ ᱚ ᱚ ᱦᱮᱸ ᱱᱤᱱᱠᱟᱹ ᱟᱹᱞᱤᱧ ᱦᱚᱸ ᱴᱟᱣᱟᱨ ᱫᱚ ᱴᱟᱣᱟᱨ ᱠᱷᱚᱡ ᱜᱮᱞᱤᱧ ᱨᱚᱲ ᱮᱫᱟ ᱦᱟᱸᱜ ᱾
ᱦᱳᱭ ᱟᱫᱚ ᱞᱤᱧ ᱞᱟᱹᱭᱮᱜᱼᱟ ᱡᱟᱹᱱᱤᱡ ᱠᱷᱟᱱ ᱟᱹᱵᱤᱱ ᱫᱚ ᱡᱳᱨ ᱧᱚᱜ ᱵᱤᱱ ᱨᱚᱲ ᱞᱮᱠᱷᱟᱱ ᱦᱟᱸᱜ ᱟᱹᱰᱤ ᱢᱚᱡᱽ ᱜᱮ ᱦᱟᱸᱜ ᱞᱤᱧ ᱟᱸᱡᱚᱢᱟ ᱯᱟᱞᱮ ᱾
ᱦᱮᱸ ᱛᱚ ᱛᱟᱦᱚᱞᱮ ᱟᱹᱞᱤᱧ ᱦᱚᱸ ᱡᱳᱨ ᱧᱚᱜ ᱜᱮᱞᱤᱧ ᱨᱚᱲᱟ ᱦᱟᱸᱜ ᱾
ᱦᱳᱭ ᱦᱳᱭ ᱾
ᱟᱫᱚ ᱚᱢᱱᱮ ᱱᱟᱯᱟᱭ ᱴᱷᱤᱠ ᱵᱟᱵᱮᱱ ᱨᱚᱲ ᱞᱮᱠᱷᱟᱱ ᱟᱹᱞᱤᱧ ᱟᱵᱮᱱᱟᱜ ᱠᱩᱞᱤᱱᱟ ᱛᱮᱞᱟ ᱦᱟᱸᱜ ᱪᱤ ᱪᱤᱠᱟᱹᱛᱮ ᱦᱟᱸᱜ ᱞᱤᱧ ᱮᱢ ᱫᱟᱲᱮᱭᱟ‌ ᱛᱟᱵᱤᱱ ᱡᱩᱫᱤ ᱟᱸᱡᱚᱢ ᱜᱮ ᱦᱟᱸᱜ ᱴᱷᱤᱠ ᱴᱷᱟᱠ ᱵᱟᱝ ᱦᱟᱸᱜ ᱞᱤᱧ ᱟᱸᱡᱚᱢ ᱛᱟᱵᱤᱱ ᱠᱷᱟᱱᱡ ᱦᱳᱭ ᱾
ᱦᱮᱸ ᱦᱮᱸ ᱦᱮᱸ ᱚᱱᱟ ᱦᱚᱸ ᱟᱹᱰᱤ ᱡᱚᱛᱷᱟᱛ ᱠᱟᱛᱷᱟ ᱵᱮᱱ ᱞᱟᱹᱭ ᱠᱟᱫᱟ ᱦᱟᱸᱜ ᱾
ᱦᱳᱭ
ᱦᱩᱸ ᱾ ᱦᱟᱸ ᱢᱮᱱ ᱫᱟᱞᱤᱧ ᱜᱚᱝᱠᱮ ᱱᱤᱭᱟᱹ ᱡᱟᱦᱟᱸ ᱱᱤᱭᱟᱹ ᱤᱭᱟᱹ ᱥᱤᱡᱤᱱ ᱦᱩᱲᱩ ᱠᱚᱨᱮ ᱫᱚ ᱛᱟᱦᱚᱞᱮ ᱱᱤᱭᱟᱹ ᱡᱟᱦᱟᱸ ᱥᱤᱡᱤᱱ ᱜᱚᱝᱠᱮ,
ᱦᱳᱭ ᱾
ᱱᱤᱭᱟᱹ ᱥᱤᱡᱤᱱ ᱫᱚ ᱛᱟᱦᱚᱞᱮ ᱵᱤᱨ ᱵᱩᱨᱩᱨᱮ ᱩᱫᱽ ᱠᱚ ᱥᱮ ᱯᱩᱴᱠᱟᱹ ᱠᱚ ᱡᱚᱢ ᱵᱟᱲᱟ ᱦᱩᱭ ᱞᱮᱱ ᱜᱮᱭᱟ ᱥᱮ ᱵᱟᱝ ᱵᱤᱨ ᱨᱮᱱᱟᱜ ᱚᱱᱟ ᱡᱟᱦᱟᱸ ᱩᱫ ᱠᱚ ᱯᱩᱴᱠᱟᱹ ᱠᱚ ᱚᱱᱟ ᱠᱚ?
ᱦᱳᱭ ᱦᱳᱭ ᱟᱫᱚ ᱜᱚᱝᱠᱮ ᱦᱮᱸ ᱚᱱᱟ ᱠᱚᱢᱟ ᱦᱟᱸᱜ ᱟᱞᱮ ᱱᱚᱛᱮ ᱢᱟ ᱟᱹᱰᱤ ᱡᱟᱹᱥᱛᱤ ᱜᱮ ᱦᱟᱸᱜ ᱧᱟᱢ ᱜᱚᱫᱚᱜᱼᱟ ᱦᱳᱭ ᱥᱮ ᱾
ᱦᱮᱸ ᱦᱮᱸ ᱾
ᱟᱹᱰᱤ ᱡᱟᱹᱥᱛᱤ ᱵᱳᱞᱛᱮ ᱟᱫᱚ ᱱᱚᱝᱠᱟ ᱱᱤᱛᱳᱜ ᱫᱚ ᱨᱚᱦᱚᱭ ᱠᱚ ᱪᱟᱞᱟᱜ ᱠᱟᱱᱟ ᱥᱮ ᱟᱫᱚ ᱚᱱᱟ ᱠᱷᱟᱹᱛᱤᱨ ᱛᱮ ᱦᱟᱸᱜ ᱵᱤᱨ ᱵᱩᱨᱩ ᱫᱚ ᱩᱱᱟᱹᱜ ᱮᱠ ᱴᱟ ᱫᱚ ᱵᱟᱝ ᱦᱟᱸᱜ ᱞᱮ ᱥᱮᱱ ᱵᱟᱲᱟ ᱠᱟᱱᱟ, ᱟᱫᱚ ᱨᱚᱦᱚᱭ ᱜᱮ ᱢᱟ ᱵᱟᱝ ᱦᱩᱭ ᱠᱟᱱᱟ, ᱛᱟᱯᱚᱨᱮ ᱵᱟᱵᱤᱱ ᱨᱚᱦᱚᱭ ᱨᱮᱦᱚᱸ ᱡᱚᱢ ᱵᱤᱱ ᱪᱮᱫ ᱟᱨ ᱩᱫ ᱯᱩᱴᱠᱟᱹ ᱠᱚᱢᱟ ᱡᱚᱢ ᱵᱟᱲᱟ ᱦᱩᱭᱩᱜ ᱠᱟᱱ ᱜᱮᱭᱟ ᱛᱟᱹᱣ ᱨᱮᱦᱚᱸ ᱥᱮᱱ ᱵᱟᱲᱟᱣ ᱟᱠᱟᱱ ᱜᱮᱭᱟᱞᱮ ᱾ ᱟᱨ ᱱᱚᱝᱠᱟ ᱟᱜᱩ ᱵᱟᱲᱟ ᱠᱟᱫ ᱠᱚ ᱜᱮᱭᱟᱞᱮ ᱟᱨ ᱱᱚᱝᱠᱟ ᱦᱟᱴ ᱱᱟᱥ ᱵᱟᱡᱟᱨ ᱠᱚᱦᱚᱸ ᱞᱮ ᱤᱫᱤ ᱰᱟᱲᱟ ᱠᱟᱜ ᱠᱚᱣᱟ ᱚᱱᱟ ᱠᱚᱨᱮ ᱠᱟᱹᱣᱰᱤ ᱠᱚ ᱠᱟᱹᱴᱤᱡ ᱡᱟ ᱩᱰᱟᱝ ᱦᱩᱭᱩᱜᱼᱟ ᱾ ᱮ ᱯᱮᱲᱟ ᱯᱟᱹᱨᱟᱹ ᱠᱚ ᱮᱢ ᱵᱟᱲᱟ ᱠᱟᱛᱮᱫ ᱦᱟᱸᱜ ᱾
ᱦᱮᱸ ᱦᱮᱸ ᱦᱮᱸ ᱟᱹᱰᱤ ᱟᱹᱥᱛᱤ ᱜᱮ ᱠᱚ ᱦᱩᱭᱩᱜ ᱜᱮᱭᱟ ᱭᱟᱱ ᱾
ᱦᱳᱭ ᱦᱳᱭ ᱦᱳᱭ ᱾
ᱟᱫᱚ ᱱᱚᱜᱼᱚᱱᱟ ᱵᱤᱨ ᱵᱩᱨᱩ ᱦᱚᱸ ᱜᱚᱝᱠᱮ ᱱᱮᱛᱟᱨ ᱢᱟ ᱩᱡᱟᱹᱲ ᱦᱚᱨ ᱥᱮᱱ ᱪᱟᱞᱟᱜ ᱠᱟᱱ ᱛᱮ᱾
ᱦᱮᱸ ᱦᱮᱸ ᱦᱮᱸ᱾
ᱟᱫᱚ ᱱᱚᱝᱠᱟ ᱪᱟᱹᱛ ᱵᱟᱹᱭᱥᱟᱹᱠᱷ ᱫᱤᱱ ᱥᱟᱠᱟᱢ ᱠᱚ ᱧᱩᱨᱩᱜᱼᱟ ᱦᱟᱸᱜ ᱠᱷᱟᱱ ᱟᱫᱚ᱾ ᱚᱱᱟ ᱠᱷᱟᱹᱛᱤᱨ ᱜᱮᱛᱚᱭᱟ ᱜᱚᱝᱠᱮ ᱮᱠᱫᱚᱢ ᱪᱮᱫ ᱞᱤᱧ ᱞᱟᱹᱭᱟ ᱱᱚᱣᱟ ᱯᱚᱦᱟ ᱫᱟᱨᱮ ᱠᱚ ᱚ ᱱᱩᱠᱩ ᱡᱤᱵᱽ ᱡᱤᱭᱟᱹᱞᱤ ᱠᱚᱦᱚᱸ ᱵᱟᱹᱭ ᱵᱟᱹᱭᱛᱮ ᱢᱟᱞᱚᱴ ᱴᱚᱜ ᱠᱟᱱᱟ ᱠᱚ ᱥᱮ ᱠᱚ ᱪᱟᱵᱟᱜ ᱠᱟᱱᱟ ᱚᱱᱟ ᱥᱮᱸᱜᱮᱞ ᱠᱚ ᱫᱚᱢᱮ ᱵᱚᱱ ᱫᱷᱚᱨᱟᱣ ᱟᱜ ᱠᱟᱱᱟ ᱥᱮ᱾
ᱦᱮᱸ ᱦᱮᱸ ᱦᱮᱸ᱾ ᱚᱱᱟ ᱛᱚ ᱥᱮᱸᱜᱮᱞ ᱠᱚᱫᱚ ᱜᱚᱝᱠᱮᱻ᱾ ᱵᱤᱨ ᱵᱩᱨᱩ ᱠᱟᱨᱮ ᱫᱚ ᱵᱟᱢ ᱫᱷᱚᱨᱟᱣ ᱞᱮᱠᱷᱟᱡ ᱜᱮ ᱡᱟᱹᱱᱤᱡ ᱵᱷᱟᱹᱜᱤ ᱠᱚᱜᱼᱟ, ᱮᱸᱰᱮᱠᱟᱡ ᱵᱤᱨ ᱵᱩᱨᱩᱨ ᱨᱮᱱ ᱡᱤᱵᱽ ᱡᱤᱭᱟᱹᱞᱤ ᱠᱚᱦᱚᱸ ᱢᱮᱱᱟᱜᱼᱼ ᱟᱱᱟᱴ ᱨᱮ ᱵᱟᱠᱚ ᱯᱟᱲᱟᱣ ᱠᱚᱜᱼᱟ ᱥᱮ
ᱦᱳᱭ ᱦᱳᱭ ᱦᱳᱭ᱾
ᱟᱫᱚ ᱪᱮᱫ ᱞᱤᱧ ᱞᱟᱹᱭᱟ ᱟᱵᱚ ᱢᱟᱱᱮ ᱢᱟ-ᱢᱟᱹᱱᱢᱤ ᱜᱮᱛᱚ ᱵᱚᱱ ᱵᱟᱹᱲᱤᱡ ᱜᱮᱭᱟ ᱥᱮ᱾
ᱦᱮᱸ ᱦᱮᱸ ᱦᱮᱸ᱾
ᱟᱫᱚ ᱟᱨ ᱵᱟᱠᱷᱟᱱ ᱫᱚ ᱡᱮ ᱱᱚᱣᱟ ᱵᱩᱨᱩ ᱵᱤᱨ ᱵᱩᱨᱩ ᱫᱚᱵᱮᱱ ᱧᱮᱞ ᱞᱮᱠᱷᱟᱱ ᱫᱚ ᱯᱟᱹᱦᱤᱞ ᱦᱚᱲ ᱫᱚ ᱯᱟᱹᱦᱤᱞ ᱠᱚᱨᱮᱱ ᱦᱚᱲ ᱫᱚ ᱮᱸ ᱢᱤᱫ ᱵᱮᱲᱟ ᱡᱚᱢ ᱫᱚ ᱱᱚᱣᱟ ᱮ ᱵᱤᱨ ᱵᱩᱨᱩ ᱠᱚᱨᱮᱱᱟᱜ ᱠᱚᱛᱮ ᱠᱚ ᱡᱚᱢ ᱟᱹᱥᱩᱞᱚᱜ ᱠᱟᱱ ᱛᱟᱦᱮᱸ ᱢᱟᱱᱮ
ᱦᱳᱭ ᱦᱳᱭ ᱦᱳᱭ᱾
ᱫᱚ᱾ ᱪᱮᱫ ᱞᱤᱧ ᱞᱟᱹᱭᱟ ᱟᱫᱚ ᱦᱚᱸ-ᱚᱝᱠᱟ᱾ ᱯᱟᱹᱦᱤᱞ ᱦᱚᱲ ᱱᱚᱝᱠᱟ ᱠᱚ ᱧᱮᱞ ᱞᱮᱠᱷᱟᱱ ᱵᱤᱨ ᱵᱩᱨᱩ ᱨᱮ ᱥᱮᱸᱜᱮᱞ ᱡᱩᱞᱩᱜ ᱠᱟᱱᱟ ᱛᱟᱞᱮ ᱠᱚᱣᱟ ᱢᱮᱫ ᱠᱷᱚᱱ ᱫᱚ ᱢᱮᱫ ᱫᱟᱜ ᱜᱮ ᱦᱟᱸᱜ ᱡᱚᱨᱚ ᱜᱚᱫᱚᱜᱼᱟ᱾ ᱠᱟᱨᱚᱱ ᱩᱱᱠᱩᱣᱟᱜ ᱡᱟᱦᱟᱸ ᱫᱚ ᱢᱤᱫ ᱚᱠᱛᱚ ᱫᱚ ᱵᱚ ᱛᱟᱵ ᱜᱚᱫ ᱟᱠᱟ ᱦᱟᱸᱜ᱾ ᱵᱤᱨ ᱵᱩᱨᱩ ᱨᱮ ᱚᱱᱟ ᱥᱟᱦᱟᱱ ᱥᱟᱠᱟᱢ ᱛᱮ ᱱᱚᱣᱟ ᱡᱚᱢ ᱠᱟᱛᱮ ᱛᱟᱞᱮ ᱢᱮᱱ ᱜᱟᱱᱚᱜᱼᱟ ᱯᱟᱹᱦᱤᱞ ᱦᱚᱲ ᱫᱚ ᱮᱸ ᱡᱟᱱᱟᱢ ᱟᱭᱳ ᱫᱚ ᱵᱤᱨ ᱵᱩᱨᱩ ᱫᱚ ᱵᱟᱝ ᱠᱟᱱ ᱛᱟᱠᱚ ᱨᱮᱦᱚᱸᱭ ᱠᱤᱱᱛᱩ ᱞᱟᱡ ᱟᱭᱳ ᱫᱚ ᱥᱮ ᱱᱚᱣᱟ ᱡᱚᱢ ᱟᱭᱳ ᱫᱚ ᱠᱟᱱ ᱛᱟᱠᱚ ᱜᱮᱭᱟᱭ ᱜᱚᱝᱠᱮ᱾
ᱦᱮᱸ ᱦᱮᱸ ᱦᱮᱸ᱾ ᱟᱸᱡᱚᱢ ᱵᱟᱲᱟᱭ ᱫᱟᱞᱤᱧ ᱜᱚᱝᱠᱮ ᱚᱱᱮ ᱛᱮᱨᱮᱞ ᱛᱟᱨᱚᱵ ᱠᱚ᱾ ᱱᱚᱣᱟ ᱠᱚ ᱦᱩᱸ᱾ ᱚᱱᱟ ᱠᱚ ᱡᱚᱢ ᱠᱟᱛᱮᱜ ᱠᱚ ᱛᱟᱦᱮᱱ ᱠᱟᱱ ᱛᱟᱦᱮᱸᱫ᱾
ᱦᱮᱸ ᱱᱚᱣᱟ ᱫᱚ ᱜᱚᱝᱠᱮ ᱟᱹᱰᱤ ᱥᱟᱹᱨᱤ ᱠᱟᱛᱷᱟ ᱜᱮ ᱦᱟᱸᱜ ᱵᱮᱱ ᱟᱸᱡᱚᱢ ᱠᱟᱜ-ᱟ᱾
ᱦᱩᱸ ᱦᱩᱸ᱾
ᱟᱫᱚ ᱚᱱᱠᱟ ᱞᱮᱠᱥ ᱛᱮᱢᱟ ᱮᱸ ᱵᱤᱨ ᱵᱩᱨᱩ ᱦᱚᱸ ᱢᱟᱱᱮ ᱱᱚᱣᱟ ᱨᱮᱦᱮᱫ ᱨᱟᱱ ᱠᱚ ᱦᱟᱺᱰᱤ ᱨᱟᱱ ᱠᱚ ᱟᱭᱢᱟ ᱠᱤᱪᱷᱩ ᱜᱮ ᱧᱟᱢᱚᱜᱼᱟ ᱵᱤᱨ ᱵᱩᱨᱩ ᱨᱮᱫᱚ᱾
ᱚ ᱟᱪᱪᱷᱟ᱾
ᱚᱱᱮ ᱚᱱᱮ ᱞᱤᱧ ᱞᱟᱸᱭ ᱠᱮᱫᱟ ᱡᱟᱱᱟᱢ